ᱮᱢᱚᱜ ᱠᱟᱱᱟ
ᱦᱮᱸ ᱟᱸᱡᱚᱢᱚᱜ ᱠᱟᱱᱟ᱾ ᱡᱚᱦᱟᱨ ᱜᱮ
ᱦᱮᱸ ᱡᱚᱦᱟᱨ ᱜᱮ᱾
ᱪᱮᱜ ᱠᱚᱵᱮᱱ ᱪᱤᱠᱟ ᱵᱟᱲᱟᱭᱮᱜᱼᱟ?
ᱪᱮᱜ ᱵᱚᱞᱛᱮ ᱱᱤᱛᱚᱜ ᱦᱚᱸᱜᱼᱚᱭ ᱱᱟᱥᱮ ᱡᱚᱢ ᱵᱟᱲᱟ ᱠᱟᱛᱮᱜ ᱫᱩᱲᱩᱵ ᱵᱟᱲᱟ ᱦᱩᱭ ᱠᱟᱱᱟ᱾
ᱱᱟᱯᱟᱭ ᱜᱮ ᱛᱚᱵᱮ,
ᱟᱨ ᱟᱢ ᱫᱚ ᱪᱮᱜ ᱠᱚᱢ ᱪᱤᱠᱟ ᱵᱟᱲᱟᱭ ᱫᱟ?
ᱴᱷᱤᱠ ᱦᱚᱸ ᱵᱟᱝᱜᱮ ᱚᱲᱟᱜ ᱨᱮᱜᱮ᱾
ᱦᱩᱸ ᱛᱟᱯᱚᱨ ᱟᱯᱮ ᱫᱤᱥᱚᱢ ᱥᱮᱫ ᱛᱟᱯᱚᱨ ᱫᱟᱜ ᱡᱟᱹᱲᱤ ᱚᱠᱟᱞᱮᱠᱟ?
ᱫᱟᱜ ᱡᱟᱹᱲᱤ ᱫᱚ ᱵᱷᱟᱜᱮ ᱜᱮ ᱪᱟᱥ ᱠᱟᱹᱢᱤ ᱠᱚ ᱮᱛᱚᱦᱚᱵ ᱟᱠᱟᱱᱟ᱾
ᱚᱻ
ᱟᱯᱮ ᱫᱤᱥᱚᱢ ᱫᱚ?
ᱟᱞᱮ ᱫᱤᱥᱚᱢ ᱫᱚ ᱫᱟᱜ ᱡᱟᱹᱲᱤ ᱫᱚ ᱵᱚᱞᱛᱮ ᱪᱮᱫ ᱤᱧ ᱞᱟᱹᱭᱟ ᱟᱛᱳ ᱫᱤᱥᱚᱢ ᱥᱮᱫ ᱫᱚ ᱫᱟᱜ ᱡᱟᱹᱲᱤ ᱫᱚ ᱥᱮᱨᱢᱟ ᱪᱚᱴᱨᱮ ᱢᱮᱱᱠᱷᱟᱱ ᱱᱤᱛᱚᱜ ᱫᱚ
ᱚᱱᱠᱟ ᱦᱚᱸᱥᱴ ᱚᱱᱟ ᱠᱚᱨᱮ ᱫᱚ ᱫᱚᱢᱮ ᱡᱳᱨᱮ ᱮ ᱫᱟᱜ ᱫᱟ᱾
ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ᱾ ᱟᱨ ᱫᱤᱥᱚᱢ ᱫᱚ?
ᱫᱤᱥᱚᱢ ᱠᱚᱨᱮ ᱫᱚ ᱪᱟᱥ ᱠᱚᱫᱚ ᱪᱤᱠᱠᱟ ᱢᱟᱱᱮ ᱵᱤᱨ ᱫᱤᱥᱚᱢ ᱠᱟᱱᱟ᱾ ᱟ ᱟᱞᱮ ᱫᱚ᱾
ᱟᱪᱪᱷᱟ ᱟᱪᱪᱷᱟ᱾
ᱦᱩᱸ᱾
ᱥᱮᱨᱢᱟ ᱨᱮ ᱢᱤᱫ ᱫᱷᱟᱣ ᱜᱮᱯᱮ ᱪᱟᱥᱟ?
ᱵᱟᱝ ᱪᱟᱥ ᱵᱚᱞᱛᱮ ᱫᱚ ᱵᱟᱨ ᱫᱷᱟᱣ ᱜᱮᱞᱮ ᱪᱟᱥᱟ ᱚᱱᱠᱟ ᱵᱚᱨᱥᱟ ᱨᱮᱦᱚᱸ ᱱᱚᱣᱟ ᱫᱷᱟᱣᱼᱟ ᱫᱷᱚᱨᱚᱱ ᱫᱤᱱ ᱦᱚᱸ ᱟᱫᱚ ᱵᱚᱞᱛᱮ ᱵᱟᱸᱫ ᱥᱩᱨ ᱠᱚᱨᱮ ᱠᱷᱮᱛ ᱵᱟᱫᱽ ᱠᱚᱫᱚ ᱛᱩᱲᱤ ᱛᱤᱞᱢᱤᱧ ᱮᱢᱟᱱ ᱛᱮᱱᱟᱜ ᱟᱨᱠᱤ ᱯᱮᱸᱭᱟᱡᱽ ᱠᱚ᱾ ᱚᱠᱚᱭ ᱚᱠᱟ ᱪᱮᱫᱠᱟᱭ ᱫᱟᱲᱮᱭᱟᱜ ᱠᱟᱱᱟ ᱚᱱᱠᱟ᱾
ᱪᱷᱟ ᱪᱷᱟ ᱟᱪᱪᱷᱟ ᱱᱟᱯᱟᱭ ᱠᱟᱛᱷᱟ᱾
ᱟᱨ ᱛᱟᱦᱚᱞᱮ ᱟᱯᱮ ᱫᱤᱥᱚᱢ ᱫᱚ ᱪᱮᱫ ᱞᱮᱠᱟ ᱯᱮ ᱪᱟᱥᱟ?
ᱟᱞᱮ ᱦᱚᱸ ᱵᱟᱨᱫᱷᱟ ᱞᱮ ᱛᱟᱥ ᱪᱟᱥᱟ᱾
ᱟᱨ ᱛᱟᱦᱚᱞᱮ ᱱᱤᱛᱚᱜ ᱫᱚ ᱦᱳᱲᱩ ᱨᱚᱦᱚᱭ ᱫᱚᱯᱮ ᱥᱟᱨᱫᱤ ᱠᱟᱫᱟ ᱥᱮ ᱱᱚᱜᱼᱚᱭ ᱱᱮ ᱯᱮ ᱮᱛᱚᱦᱚᱵ ᱟᱠᱟᱫᱟ?
ᱮᱛᱚᱦᱚᱵ ᱮᱛᱚᱦᱚᱵ ᱟᱠᱟᱱᱟ ᱟᱹᱣᱨᱤ ᱥᱟᱹᱨᱫᱤᱜᱼᱟ ᱦᱮᱸ᱾ ᱥᱟᱹᱨᱫᱤ ᱫᱚ ᱱᱷᱟᱜ ᱟᱹᱣᱨᱤ ᱥᱟᱹᱨᱫᱤᱜᱼᱟ᱾
ᱩᱸ
ᱟᱫᱚ ᱚᱞᱚᱜ ᱯᱟᱲᱦᱟᱣ ᱠᱚ ᱛᱤᱱᱟᱹᱜ ᱦᱟᱹᱵᱤᱡ?
ᱟᱫᱚ ᱚᱞᱚᱜ ᱯᱟᱲᱦᱟᱣ ᱵᱚᱞᱛᱮ ᱫᱚ ᱱᱚᱜ ᱚᱭ ᱱᱤᱛᱚᱜ ᱳᱸ ᱮᱢ ᱮ ᱠᱚᱨᱟᱣ ᱦᱩᱭᱩᱜ ᱠᱟᱱᱟ ᱟᱨᱠᱤ᱾
ᱟᱪᱪᱷᱟ ᱟᱪᱪᱷᱟ᱾ ᱯᱟᱭ ᱠᱟᱛᱷᱟ᱾
ᱛᱟᱦᱚᱞᱮ ᱟᱢ ᱫᱚ ᱚᱲᱟᱜ ᱠᱚᱨᱮ ᱪᱮᱫ ᱠᱚᱢ ᱪᱤᱠᱟᱹ ᱵᱟᱲᱟᱭ ᱜᱮᱭᱟ?
ᱪᱤᱠᱟᱹ ᱦᱚᱸ ᱵᱟᱝ ᱜᱮ ᱚᱲᱟᱜ ᱠᱚᱨᱮ ᱪᱮᱫ ᱠᱚᱫᱚ ᱚᱞᱚᱜ ᱯᱟᱲᱦᱟᱜ ᱠᱚᱜᱮ ᱪᱟᱞᱟᱜ ᱠᱟᱱᱟ᱾
ᱟᱫᱚ ᱩᱢᱮᱨ ᱦᱚᱸ ᱱᱚᱝᱠᱟᱱᱟ ᱛᱚ ᱱᱤᱛᱚᱜ ᱫᱚ ᱚᱞᱚᱜ ᱯᱟᱲᱦᱟᱣ ᱩᱢᱮᱨ ᱜᱮᱛᱟᱵᱚᱱ ᱱᱤᱭᱟᱹ ᱩᱢᱮᱨ ᱨᱮ ᱡᱩᱫᱤ ᱚᱞᱚᱜ ᱵᱟᱵᱚᱱ ᱚᱞᱚᱜ ᱵᱟᱵᱚᱱ ᱚᱞᱚᱜ ᱯᱟᱲᱦᱟᱜᱼᱟ ᱛᱟᱦᱞᱮ ᱪᱮᱫ ᱵᱚᱱ ᱪᱷᱤᱠᱟᱹᱭᱟ?
ᱦᱚᱭᱛᱚ᱾ ᱚᱞᱚᱜ ᱯᱟᱲᱦᱟᱣ ᱫᱚ ᱫᱚᱨᱠᱟᱨ ᱜᱮ᱾
ᱦᱮᱸ᱾
ᱚᱞᱚᱜ ᱵᱟᱢ ᱯᱟᱲᱦᱟᱣ ᱚᱞᱚᱜ ᱯᱟᱲᱦᱟᱜ ᱵᱟᱢ ᱥᱮ ᱪᱮᱫ ᱞᱮᱠᱷᱟᱱ ᱫᱚ ᱫᱩᱱᱭᱟᱹ ᱵᱟᱢ ᱫᱟᱬᱟ ᱫᱟᱲᱮᱭᱟᱜᱼᱟ ᱥᱮ ᱡᱟᱦᱟᱱ ᱠᱟᱹᱢᱤ ᱨᱮᱜᱮ ᱟᱹᱰᱤ ᱮᱴ ᱠᱮᱴᱚᱬᱮᱜᱼᱟ ᱱᱤᱛᱚᱜ ᱚᱠᱛᱚ ᱨᱮ ᱧᱮᱞᱚᱜ ᱠᱟᱱᱟ᱾
ᱦᱮᱸ ᱮᱴᱠᱮᱴᱚᱬᱮ ᱚᱞᱚᱜ ᱯᱟᱲᱦᱟᱜ ᱵᱟᱢ ᱥᱮᱬᱟ ᱞᱮᱠᱷᱟᱱ ᱢᱮᱫ ᱛᱟᱦᱮᱸᱱ ᱛᱮᱢ ᱠᱟᱲᱟᱜᱼᱟ᱾
ᱮᱸ ᱢᱟᱱᱮ ᱵᱩᱡᱽ ᱮᱸ ᱢᱟᱱᱮ ᱪᱮᱫ ᱤᱧ ᱞᱟᱹᱭᱟ ᱵᱩᱡᱽ ᱠᱟᱛᱮᱜ ᱵᱟᱢ ᱵᱩᱪᱟ᱾ ᱚᱱᱠᱟᱱ ᱵᱮᱯᱟᱨ ᱟᱨᱠᱤ᱾
ᱦᱮᱸ ᱛᱚ᱾ ᱚᱞᱚᱜ ᱯᱟᱲᱦᱟᱣ ᱫᱚ, ᱪᱮᱫ ᱫᱚ ᱞᱟᱹᱠᱛᱤ ᱠᱟᱱ ᱛᱟᱵᱚᱱ ᱜᱮᱭᱟ, ᱟᱫᱚ
ᱛᱟᱯᱚᱨ, ᱚᱞᱚᱜ ᱯᱟᱲᱦᱟᱣᱮᱢ ᱞᱟᱹᱭ ᱠᱮᱜ ᱠᱷᱟᱱ, ᱩᱸᱻᱝᱻ ᱟᱪᱪᱷᱟ, ᱟᱢᱟᱜ ᱢᱚᱱᱮᱛᱮ ᱪᱮᱠᱟ ᱞᱟᱹᱭᱟ ᱱᱤᱛ- ᱛᱚᱜ, ᱛᱤᱨᱞᱟᱹ ᱠᱚ, ᱚᱞᱚᱜ ᱯᱟᱲᱦᱟᱣ ᱨᱮ, ᱛᱤᱱᱟᱹᱜ ᱜᱚᱴᱟ ᱠᱚ, ᱞᱟᱦᱟ ᱟᱠᱟᱱ ᱛᱟᱵᱚᱱᱟ ᱾
ᱞᱟᱦᱟ ᱫᱚ, ᱟᱹᱰᱤ ᱛᱮᱫ ᱜᱮ, ᱱᱤᱛᱚᱝ ᱫᱚ ᱩᱱᱼ ᱩᱱ ᱥᱮᱫᱟᱭ, ᱠᱷᱚᱱᱟᱜ ᱫᱚ ᱠᱩᱲᱤ ᱜᱤᱫᱽᱨᱟᱹ ᱠᱚᱫᱚ, ᱟᱹᱰᱤ, ᱟᱹᱰᱤ ᱛᱮᱫ ᱜᱮᱠᱚ, ᱞᱟᱦᱟ ᱟᱠᱟᱱᱟ ᱾ ᱟᱨᱦᱚᱸ, ᱧᱮᱞᱚᱜ ᱠᱟᱱᱟ, ᱱᱤᱛᱚᱝ ᱢᱟ ᱡᱟᱦᱟᱸᱭ, ᱯᱟᱲᱦᱟᱜ ᱛᱮᱱᱟᱜ ᱠᱚᱫᱚ, ᱴᱷᱤᱠ ᱜᱮᱠᱚ, ᱯᱟᱲᱦᱟᱜ ᱠᱟᱱᱟ, ᱟᱨ ᱡᱟᱦᱟᱸᱭ ᱠᱚ, ᱵᱟᱝ ᱵᱩᱡᱷᱟᱹᱣᱟᱠᱟᱱᱟ ᱠᱚ, ᱩᱱᱠᱩ ᱫᱚ ᱱᱤᱛᱚᱝ ᱫᱚ, ᱟᱹᱰᱤ ᱤᱭᱟᱹ ᱨᱮᱜᱮ, ᱢᱮᱱᱟᱜ ᱠᱚᱣᱟ, ᱟᱹᱰᱤ ᱧᱩᱛᱟᱹᱛ, ᱰᱟᱦᱟᱨ ᱨᱮᱜᱮ ᱢᱮᱱᱟᱜ ᱠᱚᱣᱟ ᱾ ᱪᱮᱫᱟᱜ ᱥᱮ, ᱧᱮᱞᱚᱜ ᱠᱟᱱᱟ, ᱱᱤᱛᱚᱝ ᱢᱟ, ᱟᱱᱮ ᱪᱮᱫ ᱠᱚ, ᱢᱮᱱᱟ ᱱᱚᱜᱼᱚᱭ, ᱦᱩᱭᱩᱜ ᱠᱟᱱᱟ, ᱚᱨᱜᱮᱥᱴᱟᱨ ᱠᱚ ᱦᱟᱱᱟ ᱱᱟᱣᱟ, ᱡᱟᱦᱟᱸᱭ ᱜᱮ, ᱦᱟᱱᱟ ᱱᱟᱣᱟ ᱚᱱᱩᱥᱴᱷᱟᱱ ᱦᱩᱭᱩᱜ ᱠᱟᱱᱟ, ᱚᱱᱟ, ᱩᱱ ᱩᱱᱠᱩ ᱜᱤᱫᱽᱨᱟᱹ ᱠᱚᱣᱟᱜ, ᱥᱤᱠ ᱥᱤᱠᱷᱟ ᱤᱫᱤ ᱠᱟᱛᱮ ᱞᱟᱹᱭ ᱞᱮᱠᱷᱟᱱ ᱥᱤᱠᱷᱟᱹ ᱤᱫᱤ ᱠᱟᱛᱮ, ᱥᱤᱠᱷᱱᱟᱹᱛ ᱤᱫᱤ ᱠᱟᱛᱮ, ᱩᱱᱠᱩ ᱢᱟ ᱪᱮᱫ ᱦᱚᱸ ᱜᱮ ᱵᱟᱝᱠᱚ, ᱥᱮᱬᱟ ᱟᱠᱟᱫᱟ, ᱦᱮᱸ ᱥᱮ ᱵᱟᱝ?
ᱦᱮᱸᱻ ᱾
ᱡᱟᱦᱟᱸᱭ ᱞᱟᱦᱟᱛᱮᱱ ᱫᱚ, ᱵᱩᱡᱷᱟᱹᱣ ᱜᱮᱠᱚ, ᱵᱩᱡᱷᱟᱹᱣ ᱟᱠᱟᱱᱟ, ᱩᱱᱠᱩ ᱫᱚ, ᱴᱷᱤᱠ ᱜᱮᱠᱚ, ᱞᱟᱦᱟ ᱪᱟᱞᱟᱜ ᱠᱟᱱᱟ ᱾ ᱢᱮᱱᱠᱷᱟᱱ, ᱡᱟᱦᱟᱸᱭ ᱵᱟᱝᱠᱚ, ᱵᱩᱡᱷᱟᱹᱣ ᱟᱠᱟᱱᱟ ᱩᱱᱠᱩ- ᱠᱩ ᱫᱚ, ᱚᱱᱟ ᱧᱩᱛᱟᱹᱛ ᱚᱲᱟᱜ ᱨᱮᱜᱮ, ᱢᱮᱱᱟᱜ ᱠᱚᱜᱮᱭᱟ, ᱱᱤᱛᱚᱝ ᱦᱚᱸ ᱾
ᱩᱸᱻᱶ ᱾ ᱮᱵᱟᱨ ᱦᱮᱸ ᱞᱟᱹᱭ ᱢᱮ, ᱪᱮᱜ ᱮᱢ ᱞᱟᱹᱭᱼᱮᱫ ᱛᱟᱦᱮᱸ?
ᱮ ᱱᱤᱛᱚᱝ, ᱟᱱᱮ ᱠᱤᱪᱷᱩ ᱯᱟᱹᱴᱷᱣᱟᱹ ᱫᱚᱠᱚ, ᱠᱷᱚᱡᱚᱜ ᱠᱟᱱᱟ ᱠᱚ ᱟᱵᱚᱣᱟᱜ, ᱢᱟᱱᱮ ᱱᱚᱣᱟ, ᱚᱞᱚᱜ, ᱯᱟᱲᱦᱟᱣ, ᱞᱟᱦᱟ ᱥᱮᱫ ᱜᱮ, ᱞᱟᱦᱟ ᱤᱫᱤᱜ ᱢᱟ ᱾ ᱟᱨ, ᱠᱤᱪᱷᱩ ᱜᱤᱫᱽᱨᱟᱹ ᱱᱚᱝᱠᱟ ᱠᱚ, ᱠᱷᱚᱡᱚᱜ ᱠᱟᱱᱟ, ᱩᱱᱠᱩ ᱫᱚ, ᱵᱟᱝ ᱵᱩᱡᱷᱟ ᱦᱟᱸ, ᱱᱚᱝᱠᱟ ᱧᱩᱛᱟᱹᱛ ᱚᱲᱟᱜ ᱨᱮ, ᱛᱟᱦᱮᱸ ᱠᱟᱛᱮ ᱛᱚ, ᱱᱤᱛᱚᱝ ᱫᱚ, ᱟᱫᱚ ᱩᱱᱠᱩ ᱫᱚ, ᱟᱫᱚ ᱥᱚᱢᱟᱡᱽᱴᱟᱜ ᱜᱮᱠᱚ, ᱤᱭᱟᱹ ᱪᱟᱵᱟᱭᱮᱫ ᱛᱟᱵᱚᱱᱟ, ᱞᱟᱛᱟᱨ ᱥᱮᱫ ᱜᱮᱠᱚ, ᱟᱸᱬᱜᱚ ᱪᱟᱵᱟᱭᱮᱫᱼᱟ ᱾ ᱯᱟᱹᱴᱷᱩᱣᱟᱹ ᱠᱚᱫᱚ ᱠᱚ, ᱪᱷᱩᱴᱟᱹᱣ ᱟᱠᱟᱱᱟ ᱠᱚ, ᱢᱟᱨᱟᱝ ᱰᱟᱢᱟᱝ, ᱢᱟᱲᱟᱝ ᱥᱮᱜ ᱠᱚ, ᱤᱫᱤ ᱢᱟ, ᱟᱨ, ᱠᱤᱪᱷᱩ ᱠᱤᱪᱷᱩ ᱜᱤᱫᱽᱨᱟᱹ, ᱡᱟᱦᱟᱸᱭ ᱧᱩᱟᱹᱛ ᱨᱮ, ᱢᱮᱱᱟᱜ ᱠᱚᱣᱟ, ᱩᱱᱠᱩ ᱫᱚ, ᱚᱱᱮ ᱚᱱᱠᱟ ᱠᱚ, ᱵᱮᱵᱚᱥᱛᱟ ᱭᱮᱜᱼᱟ, ᱟᱞᱮ ᱥᱮᱫ
ᱫᱟᱢᱟᱱ ᱠᱟᱛᱷᱟᱢ ᱞᱮᱭ, ᱞᱟᱹᱭ ᱠᱮᱫᱟ, ᱡᱟᱦᱟᱸ ᱛᱟᱞᱟᱛᱮ, ᱤᱧᱦᱚᱸ ᱟᱸᱡᱚᱢ ᱠᱟᱛᱮ, ᱨᱟᱹᱥᱠᱟᱹ ᱜᱤᱧ ᱵᱩᱡᱷᱟᱹᱣ ᱮᱫᱟ ᱾ ᱪᱮᱫᱟᱜ ᱥᱮ, ᱱᱚᱜ ᱚᱭ ᱡᱟᱦᱟᱸᱢ ᱞᱟᱹᱭ ᱠᱮᱫᱟ, ᱢᱤᱫ ᱯᱟᱦᱴᱟ ᱮᱸᱻ ᱡᱩᱣᱟᱹᱱ ᱠᱚᱲᱟ ᱜᱤᱫᱽᱨᱟᱹ, ᱠᱩᱲᱤ ᱫᱚ ᱟᱸ ᱼᱟᱵᱚᱣᱟᱜ, ᱡᱟᱦᱟᱸ ᱥᱟᱶᱛᱟ ᱨᱮᱱᱟᱜ, ᱞᱟᱹᱭᱼᱞᱟᱠᱪᱟᱨ, ᱟᱹᱞᱤ ᱪᱟᱹᱞᱤ ᱢᱟᱱᱮ, ᱥᱟᱱᱟᱢ ᱞᱮᱠᱟᱱᱟᱜ, ᱥᱟᱵ ᱨᱟᱠᱟᱵ, ᱪᱤᱠᱟᱹᱛᱮ, ᱪᱮᱛᱟᱱ ᱥᱮᱜ ᱵᱚᱱ, ᱞᱟᱠᱟᱵ ᱤᱫᱤ, ᱛᱟᱵᱚᱱᱟ, ᱪᱤᱠᱟᱹ ᱛᱮᱵᱚᱱ, ᱡᱤᱭᱟᱹᱲ ᱫᱚᱦᱚᱭ ᱛᱟᱵᱚᱱᱟ, ᱞᱟᱜᱟᱣ ᱪᱷᱩᱴᱟᱹᱣ ᱠᱩᱨᱩᱢᱩᱴᱩ ᱨᱮ, ᱢᱮᱱᱟᱜ ᱠᱚᱣᱟ᱾ ᱟᱨ, ᱢᱤᱫ ᱯᱟᱣᱴᱷᱟ ᱫᱚ, ᱧᱮᱞᱚᱜ ᱠᱟᱱᱟ, ᱱᱩᱠᱩ ᱫᱚ ᱪᱤᱠᱟᱹᱛᱮ, ᱚᱱᱟ ᱛᱟᱨᱟᱞ ᱵᱟᱥᱟᱞ ᱜᱟᱱᱚᱜᱼᱟ, ᱪᱤᱠᱟᱹᱛᱮ, ᱫᱷᱤᱜᱮᱞ ᱥᱟᱸᱜᱟᱞ ᱜᱟᱱᱚᱜᱼᱟ, ᱚᱱᱟ ᱨᱮᱱᱟᱜ, ᱠᱩᱨᱩᱢᱩᱴᱩ ᱠᱚ, ᱞᱟᱜᱟᱣ ᱟᱠᱟᱱᱟ ᱾
ᱟᱫᱚ, ᱩᱱᱠᱩ ᱫᱚᱠᱚ, ᱱᱚᱣᱟ ᱦᱤᱛᱚᱜ, ᱱᱚᱣᱟ ᱨᱮᱱᱟᱜ ᱛᱤᱱᱟᱹᱜ ᱜᱟᱱ, ᱫᱟᱢᱟᱱ ᱡᱤᱱᱤᱥ ᱠᱟᱱᱟ, ᱡᱟᱦᱟᱸ ᱥᱮ, ᱫᱟᱢᱟᱱ ᱫᱩᱨᱤᱵᱽ ᱠᱟᱱ ᱛᱟᱵᱚᱱᱟ, ᱚᱱᱟ ᱢᱟᱛᱚ ᱵᱟᱝᱠᱚ, ᱵᱩᱡᱽ ᱫᱟᱲᱮ ᱟᱠᱟᱜᱼᱟ, ᱥᱮ ᱤᱱᱟᱹ ᱠᱷᱟᱹᱛᱤᱨ ᱛᱮᱜᱮ ᱛᱚ, ᱱᱚᱣᱟ ᱵᱟᱝ ᱠᱚ, ᱵᱩᱡᱷᱟᱹᱣ ᱫᱟᱲᱮᱭᱟᱜ ᱠᱟᱱ ᱜᱮᱛᱮ, ᱟᱵᱚᱣᱟᱜ, ᱩᱱᱟᱹᱜ ᱞᱟᱛᱟᱨ ᱥᱮᱫ ᱠᱚ, ᱟᱬᱜᱚ ᱜᱤᱲᱤ ᱮ, ᱢᱟᱱᱮ ᱟᱬᱜᱚᱭᱮᱫ-ᱟ ᱠᱚ, ᱱᱚᱣᱟᱴᱟᱜ, ᱟᱵᱚᱣᱟᱜ ᱥᱚᱢᱟᱡᱽ ᱠᱚ, ᱥᱮ ᱟᱵᱚᱣᱟᱜ, ᱚᱞ ᱯᱟᱲᱦᱟᱣ
ᱰᱮᱼᱦᱟᱫ ᱮᱸᱻᱫ, ᱠᱟᱨᱚᱱ, ᱱᱤᱛᱚᱜ ᱚᱠᱛᱚ ᱨᱤᱧ ᱧᱮᱞ ᱮᱫᱟ, ᱠᱚᱲᱟ ᱜᱤᱫᱽᱨᱟᱹ, ᱟᱨ ᱠᱩᱲᱤ ᱜᱤᱫᱽᱨᱟᱹ, ᱟᱵᱚ ᱦᱩᱸ, ᱥᱚᱢᱟᱱ ᱞᱮᱠᱟᱛᱮ, ᱚᱞᱚᱜ ᱯᱟᱲᱦᱟᱣ ᱞᱟᱜᱟᱣ ᱟᱵᱚᱱᱟ, ᱠᱟᱨᱚᱱ ᱡᱩᱚᱫᱤ, ᱥᱚᱢᱟᱱ ᱞᱮᱠᱟᱛᱮ ᱵᱟᱵᱚᱱ, ᱚᱞᱚᱜ ᱯᱟᱲᱦᱟᱣ ᱫᱟᱲᱮᱭᱟᱜᱼᱟ, ᱛᱟᱦᱚᱞᱮ, ᱟᱹᱰᱤ ᱵᱚᱱ, ᱮᱴᱠᱮᱴᱚᱬᱮᱜᱼᱟ, ᱪᱮᱫᱟᱜ ᱥᱮ?
ᱮᱠᱫᱚᱢ, ᱾
ᱠᱚ ᱠᱚ, ᱛᱟᱦᱮᱸ ᱠᱟᱱᱟ, ᱱᱩᱠᱩ ᱫᱚ, ᱠᱤᱱᱛᱩ ᱚᱞᱚᱜ ᱯᱟᱲᱦᱟᱣ ᱵᱟᱠᱚ, ᱵᱩᱡᱽ ᱨᱮᱦᱚᱸ, ᱠᱚᱞᱚᱢ ᱠᱟᱜ ᱮᱸ ᱢᱟᱱᱮ ᱠᱚᱞᱚᱢ ᱠᱟᱜᱚᱡᱽ ᱠᱚᱞᱚᱢ ᱛᱮ, ᱢᱮᱱᱠᱷᱟᱱ, ᱟᱠᱚᱣᱟᱜ ᱡᱟᱦᱟᱸ ᱱᱚᱞᱮᱡᱽ ᱠᱚᱫᱚ, ᱟᱹᱰᱤ ᱮᱸᱻ ᱞᱟᱥᱮᱨ ᱜᱮ, ᱛᱟᱦᱮᱸ ᱠᱟᱱ ᱛᱟᱠᱚᱣᱟ ᱾
ᱦᱳᱭ, ᱦᱳᱭ ᱦᱳᱭ ᱾
ᱠᱤᱱᱛᱩ ᱱᱮ ᱱᱮᱛᱟᱨ ᱡᱩᱫᱤ ᱵᱟᱢ ᱚᱞᱚᱜ ᱯᱟᱲᱦᱟᱜᱼᱟ ᱟᱢ ᱩᱱᱠᱩ ᱥᱚᱢᱟᱱ ᱱᱚᱞᱮᱡᱽ ᱦᱚᱸ ᱵᱟᱢ ᱟᱨᱡᱟᱣ ᱡᱩᱱᱤᱡ-ᱟ᱾
ᱵᱟᱢ ᱟᱨᱡᱟᱣ ᱫᱟᱲᱮᱭᱟᱜᱼᱟ ᱮᱠᱫᱚᱢ ᱮᱠᱫᱚᱢ᱾
ᱦᱮᱸ,
ᱞᱟᱹᱭᱟᱠᱚ ᱥᱮᱫᱟᱭ ᱟᱭᱳ ᱠᱚᱵᱚᱱ ᱧᱮᱞ ᱵᱟᱲᱟ ᱟᱠᱟᱫ ᱠᱚᱣᱟ ᱡᱟᱦᱟᱸᱭ ᱠᱚ ᱢᱟᱱᱮ, ᱡᱟᱦᱟᱱ ᱢᱟᱱᱮ ᱦᱚᱭᱛᱳ ᱚᱞ ᱯᱟᱲᱦᱟᱣ ᱚᱞ ᱠᱚᱜᱮ ᱵᱟᱠᱚ ᱵᱟᱲᱟᱭᱟ᱾ ᱮᱱᱠᱷᱟᱱ ᱵᱩᱨᱫᱷᱤ ᱢᱟᱱᱮ ᱵᱩᱫᱽᱫᱷᱤ ᱠᱚᱫᱚ ᱟᱹᱰᱤ ᱟᱹᱰᱤ ᱟᱡᱤᱵ ᱜᱮᱛᱟ ᱠᱚᱣᱟ ᱞᱟᱥᱮᱨ ᱜᱮᱛᱟ ᱠᱚᱣᱟ ᱪᱮᱫᱟᱜ ᱥᱮ? ᱦᱤᱛᱚᱝ ᱟᱵᱚ ᱧᱮᱞᱟᱵᱚᱱ ᱦᱤᱥᱟᱹᱵ ᱱᱤᱟᱹᱥ ᱨᱮ ᱦᱚᱭᱛᱳ ᱩᱱᱟᱹᱜ ᱦᱭᱛᱳ ᱵᱟᱝᱠᱚ ᱫᱟᱲᱮᱭᱟᱜᱼᱟ᱾ ᱢᱮᱱᱠᱷᱟᱱ ᱴᱤᱯᱥ ᱠᱚᱥᱳᱭᱟ ᱥᱮᱠᱚ ᱥᱳᱭ ᱵᱚᱫᱚᱞ ᱛᱮᱠᱚ ᱴᱤᱯᱥ ᱠᱚ ᱮᱢᱟ? ᱛᱚ ᱚᱱᱟ ᱠᱚᱨᱮ ᱫᱚ ᱚᱱᱟ ᱠᱚ ᱦᱩᱭ ᱫᱟᱲᱮᱭᱟᱜ ᱛᱟᱠᱚᱣᱟ ᱢᱮᱱᱠᱷᱟᱱ ᱥᱟᱝᱥᱟᱨᱤᱠ ᱫᱤᱠ ᱛᱷᱮᱠᱮ‌, ᱠᱷᱚᱱᱟᱜ ᱩᱭᱦᱟᱹᱨ ᱢᱟᱱᱮ ᱩᱭᱦᱟᱹᱨ ᱵᱷᱟᱵᱽᱱᱟ ᱠᱚ ᱛᱟᱠᱚ᱾ ᱥᱮ ᱜᱤᱫᱽᱨᱟᱹ ᱚᱞ ᱯᱟᱲᱦᱟᱣ ᱠᱚ ᱡᱟᱠᱚᱛᱤ ᱡᱷᱚᱛᱚ ᱠᱤᱪᱷᱩ ᱟᱹᱰᱤᱜᱮ ᱟᱹᱰᱤᱜᱮ ᱵᱩᱡᱷᱱᱛᱟᱨ ᱜᱮᱭᱟ ᱠᱚ᱾
ᱦᱮᱸ, ᱠᱟᱨᱚᱱ ᱟᱭᱳᱼᱵᱟᱵᱟ ᱠᱚ ᱧᱮᱞ ᱵᱟᱲᱟ ᱦᱩᱭ ᱠᱟᱱᱟ ᱡᱮ ᱟᱭᱳ ᱢᱟᱱᱮ ᱟᱭᱳᱣᱟᱜ ᱠᱚ ᱡᱟᱦᱟᱸ ᱥᱚᱝᱥᱟᱨ᱾ ᱛᱟᱞᱮ ᱡᱟᱦᱟᱸ ᱠᱚ ᱠᱟᱹᱢᱤ ᱠᱟᱹᱥᱱᱤ ᱥᱟᱶᱛᱮ ᱵᱟᱵᱟ ᱫᱟᱜ ᱫᱚ ᱢᱮᱱ ᱥᱮᱛᱟᱜ ᱨᱮ ᱡᱚᱠᱷᱚᱱ ᱠᱚ ᱵᱮᱨᱮᱫ ᱟᱠᱚ᱾ ᱠᱚ ᱨᱟᱪᱟ ᱠᱚ ᱚ ᱡᱚᱜᱟ ᱡᱚᱠᱷᱚᱱ ᱪᱩᱞᱟᱹ ᱛᱚᱠᱷᱚᱱ ᱦᱚᱸ ᱢᱤᱫᱴᱟᱝ ᱡᱚᱠᱷᱚᱱ ᱵᱟᱹᱵᱩ ᱥᱮ ᱢᱟᱹᱭ ᱜᱤᱫᱽ ᱩᱱᱤ ᱢᱮᱱᱟᱭ ᱠᱷᱟᱱ ᱩᱱᱤ ᱜᱚᱦᱚᱲ ᱵᱮᱨᱮᱫ ᱛᱚᱨᱟᱭ ᱢᱟ ᱵᱟᱹᱵᱩ ᱯᱟᱲᱦᱟᱜ ᱢᱮ ᱱᱚᱜᱼᱚᱭ ᱡᱮ ᱫᱟᱭᱤᱛᱚ᱾ ᱚᱱᱟ ᱫᱚ ᱠᱤᱱᱛᱩ ᱟᱠᱚ ᱠᱚ ᱵᱩᱡᱽ ᱫᱟᱲᱮᱭᱟᱜ ᱛᱟᱦᱮᱸᱫ ᱟᱭᱳᱵᱟ ᱫᱚ ᱯᱟᱹᱦᱤᱨ ᱨᱮᱱ ᱡᱮ ᱚᱞ ᱢᱟᱱᱮ ᱜᱤᱫᱽᱨᱟᱹ ᱠᱚᱫᱚ ᱢᱟᱨᱥᱟᱞ ᱰᱟᱦᱟᱨ ᱥᱮᱫ ᱫᱚ ᱵᱟᱝᱠᱚ ᱛᱟᱲᱟᱢ ᱫᱟᱲᱮᱭᱟᱜᱼᱟ᱾
ᱦᱮᱸ ᱚᱱᱟᱜᱮ᱾ ᱟᱫᱚ ᱩᱱᱠᱩ ᱦᱚᱱᱸᱠᱚ ᱩᱭᱦᱟᱹᱨᱟ ᱪᱮᱫᱟᱜ ᱥᱮ ᱚᱞ ᱯᱟᱲᱦᱟᱣ ᱫᱚᱨᱠᱟᱨ ᱞᱟᱹᱠᱛᱤ ᱠᱟᱱ ᱛᱟᱵᱚᱱᱟ᱾ ᱩᱱᱠᱩ ᱠᱚ ᱦᱚᱭ ᱛᱚ ᱟᱠᱭᱟᱜ ᱦᱳᱭᱛᱳ ᱠᱳᱱᱳ ᱡᱟᱦᱟᱱᱟᱜ, ᱤᱭᱟᱹ ᱠᱷᱟᱹᱛᱤᱨ ᱛᱮ ᱦᱚᱭᱛᱳ ᱯᱚᱨᱤᱥᱛᱷᱤᱛᱤ ᱡᱟᱦᱟᱸ ᱜᱷᱟᱨᱚᱸᱡᱽ ᱨᱮᱱᱟᱜ ᱟᱱᱟᱴ ᱠᱷᱟᱹᱛᱤᱨ ᱛᱮ ᱦᱳᱭᱛᱳ ᱚᱞ ᱯᱟᱲᱦᱟᱣ ᱵᱟᱠᱚ, ᱪᱮᱫ ᱫᱟᱲᱮ ᱠᱟᱫᱟ ᱟᱨ ᱩᱱ ᱥᱮᱫᱟᱭ ᱫᱚ ᱩᱱ ᱡᱩᱜ ᱫᱚ ᱚᱱᱠᱟ ᱫᱚ ᱚᱞᱚᱜ ᱯᱟᱲᱦᱟᱣ ᱫᱚ, ᱫᱟᱲᱮᱭᱟᱜ ᱢᱟᱱᱮ ᱛᱟᱦᱮᱸ ᱠᱟᱱ ᱨᱮᱦᱚᱸ ᱢᱮᱱᱠᱷᱟᱱ, ᱢᱟᱱᱮ ᱪᱤᱠᱟᱹᱜᱼᱟ ᱜᱷᱟᱸᱨᱚᱡᱽ ᱨᱮ ᱟᱰᱤ ᱨᱚᱠᱚᱢ ᱟᱱᱟᱴ ᱛᱟᱦᱮᱱ ᱛᱟᱠᱚᱣᱟ ᱠᱟᱹᱣᱰᱤ ᱨᱮᱱᱟᱜ ᱟᱱᱟᱴ ᱛᱟᱦᱮᱱ ᱛᱟᱠᱣᱟ᱾ ᱚᱱᱟ ᱠᱷᱟᱹᱛᱤᱨ ᱛᱮ ᱟᱭᱳ ᱚᱱᱠᱟ ᱟᱭᱳ ᱛᱟᱠᱚ ᱥᱮ ᱵᱟᱵᱟ ᱛᱟᱠᱚ ᱫᱚ ᱩᱱᱟᱹᱜ ᱫᱚ ᱵᱟᱝᱠᱚ ᱚᱞ ᱯᱟᱲᱦᱟᱣ ᱫᱟᱲᱮᱠᱟᱜᱼᱟ ᱢᱮᱱᱠᱷᱟᱱ ᱩᱱᱠᱩ ᱠᱚ ᱪᱮᱥ ᱴᱟᱭᱟ ᱡᱮ, ᱟᱞᱮ ᱵᱟᱝᱞᱮ ᱯᱟᱲᱦᱟᱣ ᱫᱟᱲᱮᱭᱟᱠᱟᱜᱼᱟ ᱟᱨᱦᱚᱸ ᱪᱤᱠᱟᱹ ᱠᱟᱱᱟ ᱟᱞᱮ ᱜᱤᱫᱽᱨᱟᱹᱞᱮ ᱯᱟᱲᱦᱟᱣ ᱫᱟᱲᱮᱭᱟᱠᱚ ᱢᱟ᱾
ᱱᱚᱝᱠᱟ ᱦᱚᱸ ᱟᱭᱳ ᱵᱟᱵᱟ-ᱟᱜ ᱪᱮᱥᱴᱟ ᱠᱷᱟᱹᱛᱤᱨ ᱜᱮ ᱟᱵᱚ ᱦᱚᱸᱵᱚᱱ ᱱᱚᱜᱼᱚᱭ ᱵᱚᱱ ᱚᱞᱚᱜ ᱯᱟᱲᱦᱟᱣ ᱫᱟᱲᱮ ᱠᱟᱣᱫᱟ᱾ ᱟᱭᱳ ᱵᱟᱵᱟ ᱱᱚᱝᱠᱟ ᱱᱟᱥᱮᱭᱳ ᱩᱱᱠᱩ ᱵᱟᱠᱚ ᱵᱚᱱᱟ ᱟᱵᱚ ᱩᱱᱟᱹᱜ ᱩᱱᱟᱹᱜ ᱞᱟᱯᱷᱟᱝ ᱥᱮᱫ ᱦᱚᱸ ᱡᱟ ᱩᱰᱟᱹᱝ ᱵᱚᱱ ᱯᱟᱲᱦᱟᱣ ᱠᱟᱱᱟ ᱚᱱᱟ ᱦᱚᱸ ᱵᱟᱵᱚᱱ ᱯᱟᱲᱦᱟᱣ ᱫᱟᱲᱮ ᱠᱮᱭᱟ᱾
ᱦᱳᱭ ᱛᱚ ᱛᱮᱦᱮᱧ, ᱟᱵᱚ ᱚᱞᱚᱜ ᱯᱟᱲᱦᱟᱣ ᱵᱚᱱ ᱪᱮᱫ ᱟᱠᱟᱫ ᱠᱷᱟᱹᱛᱤᱨ ᱛᱮ ᱱᱚᱜᱼᱚᱭ ᱛᱮᱦᱮᱧ ᱱᱚᱜᱼᱚ ᱱᱟ ᱮᱯᱥ ᱛᱮᱦᱮᱧ ᱵᱚᱱ ᱨᱚᱯᱚᱲ ᱨᱚᱯᱚᱲ ᱫᱮᱭᱟᱜ ᱠᱟᱱᱟ᱾ ᱠᱟᱱ ᱱᱚᱣᱟ ᱛᱟᱞᱟᱛᱮ ᱟᱵᱚ ᱵᱚᱱ ᱥᱮᱪᱮᱫ ᱠᱟᱱᱟ ᱢᱮᱱᱛᱮ ᱥᱮᱵᱚᱱ, ᱟᱵᱚ ᱢᱟᱨᱥᱟᱞ ᱥᱮᱫ ᱵᱚᱱ ᱛᱟᱲᱟᱢ ᱟᱹᱜᱩ ᱠᱟᱜᱼᱟ ᱢᱮᱱᱛᱮ ᱟᱭᱳᱼᱵᱟᱵᱟ ᱛᱟᱠᱚᱣᱟᱜ ᱥᱩᱛᱩᱳᱜ ᱛᱮ ᱟᱵᱚ ᱵᱚᱱ, ᱦᱟᱨᱟ ᱵᱩᱨᱩ ᱠᱟᱱᱟ ᱥᱮ? ᱩᱱᱠᱩᱣᱟᱜ ᱤᱭᱟᱹ ᱠᱷᱟᱹᱛᱤᱨ ᱛᱮᱵᱚᱱ ᱞᱟᱦᱟ ᱠᱟᱱᱛᱮ ᱩᱱᱠᱩᱣᱟᱜ ᱫᱟᱭᱟ ᱫᱩᱞᱟᱹᱲ ᱛᱮ ᱱᱤᱛᱚᱜ ᱫᱷᱟᱹᱨᱤᱡ ᱦᱚᱸᱜᱼᱚᱭ ᱱᱚᱣᱟ ᱡᱟᱭᱜᱟ ᱨᱮ ᱟᱵᱚ ᱵᱚᱱ ᱥᱮᱴᱮᱨ ᱫᱟᱲᱮ ᱠᱟᱫ ᱛᱮ, ᱛᱮᱦᱮᱧ ᱱᱚᱣᱟ ᱚᱠᱛᱚ ᱨᱮ ᱟᱵᱚ ᱵᱚᱱ ᱨᱚᱚᱲ ᱫᱟᱲᱮᱭᱟᱜ ᱠᱟᱱᱟ ᱦᱮᱸ ᱥᱮ ᱵᱟᱝ?
ᱦᱮᱸ ᱦᱮᱸ ᱦᱮᱸ,
ᱵᱟᱝᱠᱷᱟᱱ ᱫᱚ ᱟᱵᱚ ᱡᱩᱫᱤ, ᱢᱮᱫ ᱱᱚᱝᱠᱟ ᱜᱮ ᱚᱞᱚᱜ ᱯᱟᱲᱦᱟᱜ ᱡᱩᱫᱤ ᱵᱟᱝᱵᱚᱱ ᱪᱮᱫ ᱠᱮᱭᱟ ᱟᱵᱚ ᱱᱚᱣᱟ ᱡᱟᱭᱜᱟ ᱨᱮ ᱛᱮᱦᱮᱧ ᱵ ᱨᱚᱯᱚᱲ ᱫᱟᱲᱮ ᱠᱚᱜᱣᱟ ᱱᱚᱝᱠᱟ?
ᱵᱟᱝ ᱵᱟᱝ ᱱᱚᱸᱰᱮ ᱟᱢ ᱫᱚ ᱨᱚᱯᱚᱲ ᱛᱚ ᱫᱩᱨᱮᱨ ᱠᱚᱛᱷᱟ ᱱᱚᱣᱟ ᱤᱫᱤ ᱠᱟᱛᱮᱜ ᱡᱟᱦᱟᱸᱭ ᱡᱩᱫᱤ ᱠᱚ ᱞᱟᱹᱭ ᱠᱮ ᱢᱟ ᱱᱚᱣᱟ ᱢᱟᱱᱮ ᱪᱮᱫ ᱤᱧ ᱞᱟᱹᱭᱟ ᱩᱞᱴᱟᱹ ᱧᱚᱜ ᱠᱟᱛᱷᱟᱢ ᱨᱚᱲ ᱧᱚᱜ ᱠᱮᱭᱟ ᱱᱚᱝᱠᱟ ᱦᱚᱸ ᱦᱩᱭ ᱫᱟᱲᱮ ᱠᱚᱣᱟ᱾
ᱪᱮᱫ ᱠᱟᱱ ᱪᱚ ᱪᱮᱫ ᱵᱟᱝ ᱦᱟᱹᱱᱤᱢ ᱨᱚᱯᱚᱲ ᱚᱪᱚᱭᱮ ᱡᱟᱦᱟᱸᱭ ᱜᱮ ᱱᱟᱦᱟᱸᱜ ᱦᱚᱭᱛᱳ ᱵᱩᱡᱷᱟᱹᱱ ᱛᱟᱨ ᱦᱚᱭᱛ ᱞᱟᱹᱭ ᱟᱫᱮᱟᱭ ᱦᱚᱭᱛᱳ ᱡᱮ ᱚᱞᱚᱜ ᱯᱟᱲᱦᱟᱜ ᱢᱟᱱᱮ ᱠᱤᱪᱷᱩ ᱠᱤᱪᱷᱩ ᱦᱚᱲ ᱫᱚ ᱚᱞᱚᱜ ᱯᱟᱲᱦᱟᱣ ᱩᱱᱟᱹᱜ ᱵᱟᱝᱠᱚ ᱵᱟᱲᱟᱭ ᱨᱮᱦᱚᱸ ᱢᱮᱱᱠᱷᱟᱱ ᱩᱱᱠᱩᱣᱟᱜ ᱢᱚᱪᱟ ᱨᱮᱱᱟᱜ ᱟᱲᱟᱝ ᱛᱟᱠᱚ ᱥᱮ ᱩᱝᱠᱩᱣᱟᱜ ᱵᱩᱫᱷᱤ ᱫᱤᱥᱟᱹ ᱠᱚᱛᱟ ᱠᱚᱣᱟ ᱟᱹᱰᱤ ᱟᱹᱰᱤ ᱞᱟᱥᱮᱨ ᱞᱟᱥᱮᱨ ᱜᱮᱛᱟ ᱠᱚᱣᱟ ᱦᱮᱸ ᱥᱮ ᱵᱟᱝ? ᱱᱟᱯᱟᱭ ᱱᱟᱯᱟᱭ ᱛᱟᱠᱚᱣᱟ᱾ ᱟᱫᱚ ᱦᱳᱭᱛᱚ ᱚᱱᱠ ᱦᱚᱲ ᱦᱚᱸ ᱞᱟᱠᱛᱤ ᱠᱟᱱ ᱜᱮᱭᱟ ᱚᱞᱚᱜ ᱯᱟᱲᱦᱟᱜᱟᱭ ᱪᱮᱫ ᱞᱮᱠᱟᱟᱱ ᱪᱤᱠᱟᱹ ᱠᱟᱱᱟ ᱚᱱᱠᱟᱱᱟᱜ ᱫᱚ ᱦᱭ ᱱᱤᱭᱟᱹ ᱴᱩᱠᱩ ᱫᱚ ᱱᱚᱞᱮᱡᱽ ᱢᱮᱱᱟᱜ ᱛᱟᱭ ᱜᱮᱭᱟ᱾ ᱥᱮ ᱵᱩᱡᱷᱟᱹᱣ ᱢᱮᱱᱟᱜ ᱛᱟᱭ ᱜᱮᱭᱟ ᱦᱚᱭᱛᱚ ᱚᱱᱠᱟᱱᱤᱡ ᱦᱚᱸ ᱡᱩᱫᱤᱢ ᱞᱟᱹᱭᱟᱭ ᱠᱷᱟᱱ ᱩᱱᱤ ᱫᱚ ᱢᱟ ᱦᱟᱱᱮ ᱞᱟᱹᱭᱟᱜ ᱢᱮ ᱦᱮᱸ ᱪᱮᱫ ᱠᱚᱪᱚᱢ ᱨᱚᱯᱚᱲ ᱦᱚᱪᱩᱧ ᱠᱟᱱ ᱚᱱᱠᱟ ᱠᱚᱨᱮ ᱪᱚᱝ ᱦᱮᱸ ᱵᱟᱝ? ᱦᱮᱸ᱾
ᱟᱨ ᱡᱮᱢᱚᱱ ᱟᱭᱳᱵᱟᱵᱟᱣᱟᱜ ᱠᱟᱛᱷᱟ ᱠᱚ ᱩᱭᱦᱟᱹᱨ ᱞᱮᱠᱷᱟᱱ ᱩᱭᱦᱟᱹᱨᱚᱜᱼᱟ ᱡᱮ ᱟᱠᱚᱣᱟᱜ ᱡᱮᱢᱚᱱ ᱠᱚᱛᱮ ᱠᱚ ᱠᱟᱹᱢᱤ ᱠᱟᱹᱥ ᱡᱤᱱᱤᱡ ᱵᱚᱞᱛᱮ ᱡᱮᱠᱟ ᱡᱚᱱᱚᱜ ᱠᱟᱱᱟ ᱯᱟᱹᱴᱭᱟᱹ ᱟᱸ ᱯᱟᱹ ᱴᱤᱭᱟᱹ ᱟᱨ ᱟᱹᱰᱤ ᱟᱹᱰᱤ ᱱᱟᱯᱟᱭ ᱠᱚ ᱛᱮᱭᱟᱨ ᱛᱟᱠᱩᱣᱟ᱾ ᱛᱤᱱᱟᱜ ᱠᱟᱹᱢᱤ ᱠᱚ ᱛᱟᱞᱟᱛᱮ᱾
ᱮᱠᱫᱚᱢ᱾
ᱡᱟᱦᱟᱸ ᱫᱚ ᱱᱟᱦᱟᱸᱜ ᱨᱮᱱ ᱟᱵᱚ ᱠᱚᱲᱟ ᱜᱤᱫᱽᱨᱟᱹ ᱠᱩᱲ ᱜᱤᱫᱽᱨ ᱵᱟ ᱵᱚᱱ ᱫᱟᱲᱮᱭᱟᱜᱼᱟ ᱚᱱᱟ ᱠᱚ ᱠᱟᱹᱢᱤ᱾
ᱵᱟᱝᱵᱚᱱ ᱵᱟᱲᱟᱭᱟ, ᱦᱚᱲ ᱟᱭᱳ ᱠᱩᱲᱤ ᱜᱤᱫᱽᱨᱟᱹ ᱠᱚᱲᱟ ᱜᱤᱫᱽᱨᱟᱹ ᱫᱚ ᱪᱮᱫ ᱤᱧ ᱱᱤᱡᱮ ᱦᱚᱸ ᱩᱱᱟᱹᱜ ᱵᱟᱹᱧ ᱵᱟᱹᱧ ᱵᱟᱲᱟᱭᱟ᱾ ᱡᱚᱱᱚᱜ ᱜᱟᱞᱟᱝ ᱥᱮ ᱯᱟᱹᱴᱭᱟᱹ ᱵᱮ ᱱᱟᱣ ᱚᱱᱟ ᱠᱚᱦᱚᱸ ᱵᱟᱹᱧ ᱵᱟᱲᱟᱭᱟ ᱟᱫᱚ ᱪᱤᱠᱟᱹᱜᱼᱟ ᱥᱚᱵ ᱥᱚᱢᱚᱭ ᱱᱚᱜᱼᱚ ᱱᱚᱝᱠᱟ ᱵᱟᱭᱨᱮ ᱨᱮᱢ ᱛᱟᱦᱮᱸ ᱞᱮᱱᱠᱷᱟᱱ ᱟᱫᱚ ᱟᱸᱜ ᱚᱱᱟ ᱠᱚᱦᱚᱸ ᱵᱟᱝ ᱵᱚᱱ ᱥᱮᱬᱟ ᱫᱟᱲᱮᱭᱟᱜᱼᱟ ᱚᱲᱟᱜ ᱫᱤᱥᱚᱢ ᱠᱚᱨᱮᱢ ᱛᱟᱦᱮᱸ ᱞᱮᱱᱠᱷᱟᱱ ᱟᱹᱛᱩ ᱫᱤᱥᱚᱢ ᱠᱚᱨᱮ ᱫᱚ ᱧᱮᱞ ᱥᱮᱬᱟ ᱡᱚᱝᱟᱜᱼᱟ᱾
ᱦᱮᱸ ᱮᱸ ᱦᱮᱸ᱾
ᱟᱫᱚ ᱜᱤᱫᱽᱨᱟᱹ ᱠᱷᱚᱱᱟᱜ ᱱᱚᱜᱼᱚ ᱱᱚᱝᱠᱟ ᱵᱟᱦᱨᱮ ᱨᱮᱢ ᱛᱟᱦᱮᱸ ᱞᱮᱱ ᱠᱷᱟᱱ ᱟᱫᱚ ᱵᱟᱢ ᱪᱮᱫ ᱫᱟᱲᱮᱭᱟᱜ ᱜᱮᱭᱟ ᱟᱹᱰᱤ ᱠᱤᱪᱷᱩ ᱜᱮ᱾
ᱟᱫᱚ ᱡᱮᱞᱢᱮ ᱱᱤᱛᱚᱜ ᱡᱟᱦᱟᱸ ᱚᱞᱚᱜ ᱯᱟᱲᱦᱟᱜ ᱠᱚᱲᱟ ᱜᱤᱫᱽᱨᱟᱹ ᱠᱚ ᱢᱮᱱᱟᱜ ᱠᱚ ᱩᱱᱠᱩ ᱦᱚᱸ ᱧᱮᱞᱚᱜ ᱠᱟᱱᱟ ᱢᱤᱫᱵᱟᱨ ᱴᱟᱢᱟᱠ ᱨᱩ ᱠᱚᱫᱚ ᱵᱟᱠᱚ ᱵᱟᱲᱟᱭᱟ ᱟᱫᱚ ᱢᱮᱱᱠᱷᱟᱱ ᱮᱸ ᱥᱚᱢᱚᱥᱥᱟ ᱫᱚ ᱚᱱᱟ ᱫᱚ ᱵᱟᱝ ᱠᱟᱱᱟ ᱢᱮᱱᱠᱷᱟᱱ ᱟᱵᱚ ᱥᱮᱬᱟ ᱫᱚ ᱡᱩᱫᱤ ᱮᱴᱟᱜ ᱵᱷᱟᱵᱛᱮ ᱪᱤᱠ ᱠᱟᱹᱧ ᱞᱟᱹᱭᱟ ᱡᱩᱫᱤ ᱧᱮᱞ ᱫᱟᱹᱧ ᱯᱷᱳᱱ ᱠᱚᱨᱮᱧ ᱧᱮᱞ ᱵᱟᱲᱟᱭ ᱫᱷᱤ ᱱᱤᱛᱚᱜ ᱠᱚᱛᱮᱧ ᱧᱮᱞᱮᱫ ᱠᱚᱣᱟ ᱱᱚᱝᱠᱟ ᱤᱥᱠᱩᱞ ᱤᱛᱩᱱ ᱟᱥᱲᱟ ᱠᱚᱨᱮ ᱦᱚᱸ ᱯᱟᱛᱲᱟ ᱠᱚᱠᱚ ᱥᱮᱬᱟ ᱟᱠᱚ ᱠᱟᱱᱟ᱾
ᱦᱚᱭ ᱦᱚᱭ ᱦᱚᱭ᱾
ᱛᱟᱯᱚᱨ ᱜᱮᱸᱫᱟᱜ ᱢᱟᱫᱷᱮᱦᱚᱸ ᱠᱚ ᱥᱮᱬᱟ ᱠᱟᱱᱟ ᱡᱟᱦᱟᱸ ᱟᱱᱮ ᱟᱵᱚᱣᱟᱜ ᱵᱟᱠᱚ ᱵᱟᱸᱫᱮᱜᱼᱟ ᱥᱟᱯᱴᱟ ᱥᱮ ᱪᱮᱫ ᱠᱚ ᱞᱟᱹᱭᱟ ᱚᱱᱟ ᱫᱚ ᱯᱟᱴᱷᱮ ᱵᱟᱸᱫᱮ ᱚᱱᱟ ᱦᱚᱸᱠᱚ ᱪᱮᱫ ᱟᱠᱚ ᱠᱟᱱᱟ᱾
ᱦᱳᱭ ᱟᱫᱚ ᱚᱱᱟ ᱫᱚ ᱱᱤᱛᱚᱝ ᱱᱚᱝᱠᱟ ᱪᱟᱹᱞᱩ ᱠᱟᱱᱟ ᱢᱮᱱᱠᱷᱟᱱ ᱟᱵᱚ ᱫᱚ ᱚᱱᱟ ᱠᱚᱫᱚ ᱵᱚᱱ ᱯᱟᱨᱚᱢ ᱟᱹᱜᱩ ᱠᱟᱫᱟ ᱥᱮ, ᱱᱤᱛᱚᱝ ᱢᱟᱛᱚ ᱟᱵᱚ ᱢᱟ ᱟᱫᱚ ᱜᱤᱫᱽᱨᱟᱹ ᱞᱮᱠᱟ ᱫᱚ ᱚᱱᱟ ᱠᱚᱨᱮ ᱫᱚ ᱥᱟᱵᱽ ᱠᱟᱛᱮᱫ ᱫᱚ ᱱᱟᱸᱜ ᱵᱟᱝ ᱠᱚ ᱥᱮᱬᱟᱣᱟ ᱵᱚᱱᱟ ᱟᱫᱚ ᱱᱤᱡᱮᱨᱟᱜ ᱤᱪᱪᱷᱟᱹ ᱦᱚᱸ ᱫᱚᱨᱠᱟᱨ ᱜᱮ ᱚᱱᱟ ᱨᱮᱫᱚ᱾ ᱱᱤᱛᱚᱜ ᱫᱚ ᱥᱮᱬᱟ ᱠᱟᱛᱮᱫ ᱵᱩᱡᱷᱟᱹᱱᱛᱟᱨ ᱦᱩᱭ ᱠᱟᱛᱮᱫ ᱫᱚ᱾
ᱦᱮᱸ
ᱟᱸᱢ ᱚᱱᱠᱟ ᱟᱫᱚ ᱥᱟᱭᱟ ᱟᱵᱚᱣᱟᱜ ᱥᱮ ᱛᱟᱭᱚᱢ ᱫᱟᱨᱟᱢ ᱡᱟᱦᱟᱱᱟᱜ ᱚᱲᱟᱜ ᱨᱮ ᱵᱚᱸᱜᱟ ᱵᱩᱨᱩ ᱞᱮᱱᱠᱷᱟᱱ ᱟᱵᱚ ᱢᱟ ᱠᱤᱨᱤᱧ ᱡᱚᱱᱚᱜ ᱠᱚᱛᱮ ᱦᱚᱸ ᱵᱟᱵᱚᱱ ᱡᱚᱜ ᱫᱟᱲᱮᱭᱟᱜᱼᱟ ᱟᱵᱚᱣᱟᱜ ᱛᱤᱛᱮ ᱵᱮᱱᱟᱣ ᱡᱚᱱᱚᱜ ᱜᱮᱵᱚᱱ, ᱛᱮᱵᱚᱱ ᱡᱚᱜ ᱫᱟᱲᱮᱭᱟᱜᱼᱟ᱾ ᱥᱮ ᱯᱟᱛᱲᱟ, ᱯᱟᱛᱲᱟ ᱯᱷᱩᱲᱩᱜ ᱠᱚᱦᱚᱸ ᱟᱵᱚ ᱢᱟ ᱦᱚᱲ ᱴᱷᱮᱱ ᱦᱚᱲ ᱵᱮᱱᱟᱣ ᱠᱟᱛᱮᱜ ᱢᱟ ᱵᱟᱵᱚᱱ ᱵᱚᱸᱜᱟ ᱫᱟᱲᱮᱭᱟᱜᱼᱟ ᱱᱤᱡᱮ ᱛᱮ ᱵᱮᱱᱟᱣ ᱠᱟᱛᱮ ᱵᱚᱱ ᱵᱚᱸᱜᱟᱭᱟ ᱟᱵᱚᱣᱟᱜᱼᱼ ᱡᱷᱚᱛᱚ ᱠᱷᱚᱱᱟᱜ ᱟᱵᱚᱣᱟᱜ ᱢᱟᱱᱮ, ᱨᱟᱭ ᱨᱤᱛ ᱱᱤᱭᱟᱢ ᱱᱮᱢᱟᱪᱟᱨ ᱜᱮ ᱡᱷᱚᱛᱚ ᱠᱷᱚᱱᱟᱜ ᱟᱞᱟᱫᱟ ᱜᱮᱛᱟ ᱵᱚᱱᱟ ᱟᱵᱚᱣᱟᱜ ᱫᱚ᱾
ᱧᱮᱞ ᱢᱮ ᱱᱚᱝᱠᱟ ᱦᱩᱭᱩᱜᱼᱟ ᱢᱤᱫ ᱫᱤᱱ ᱦᱤᱞᱳᱜ ᱚᱸ ᱪᱮᱫ ᱪᱚ ᱦᱩᱭᱮᱱ ᱞᱟᱹᱭ ᱠᱮᱫᱟ ᱠᱚᱼᱼ ᱮᱸ ᱵᱟᱭᱨᱮ ᱠᱚᱨᱮᱱᱟᱜ ᱡᱚᱱᱚᱜ ᱠᱚ ᱥᱮ, ᱱᱚᱝᱠᱟᱱ ᱫᱩᱲᱩᱵᱟᱜ ᱠᱚᱦᱚᱸᱼᱼ ᱮ ᱵᱟᱵᱚᱱ ᱵᱮᱵᱚᱦᱟᱨ ᱚᱝᱠᱟ ᱯᱞᱟᱥᱴᱤᱠ ᱡᱟᱛᱤᱭᱚ ᱡᱤᱱᱤᱥ᱾
ᱦᱩᱸ ᱦᱩᱸ᱾
ᱛᱚᱠᱷᱚᱱ ᱫᱚ ᱟᱵᱚ ᱥᱮᱭ ᱚᱱᱟ ᱠᱚᱜᱮ ᱥᱮᱸᱲᱟ ᱞᱟᱜᱟᱣᱟ ᱵᱚᱱᱟ᱾
ᱚᱱᱟᱢᱟ ᱥᱮᱸᱲᱟ ᱞᱟᱜᱟᱣᱟ ᱵᱚᱱ ᱜᱮᱭᱟ᱾